ᱡᱚᱦᱟᱨ ᱜᱮ ᱦᱩᱸ
ᱱᱟᱯᱟᱭ ᱜᱮ
ᱦᱮᱸ ᱱᱟᱯᱟᱭ ᱜᱮ
ᱟᱪᱪᱷᱟ ᱵᱮᱥ ᱵᱷᱟᱹᱜᱤᱜᱮ ᱛᱟᱞᱦᱮ ᱪᱮᱠᱟ ᱵᱟᱝ ᱫᱩᱲᱩᱵ ᱦᱩᱭ ᱟᱠᱟᱱᱟ ᱱᱚᱜᱼᱚᱭ ᱫᱟᱠᱟ ᱡᱚᱢ ᱠᱟᱛᱮᱫ ᱟᱵᱮᱱ ᱜᱮ ᱞᱟᱹᱭᱵᱤᱱ ᱪᱮᱫ ᱵᱮᱱ ᱪᱤᱠᱟᱹᱭᱮᱫᱼᱟ
ᱦᱮᱸ ᱟᱹᱞᱤᱧ ᱦᱚᱸᱞᱤᱧ ᱫᱩᱲᱩᱵ ᱠᱟᱱᱟ ᱯᱟᱲᱦᱟᱣ ᱵᱟᱲᱟ ᱦᱩᱭ ᱠᱟᱛᱮ
ᱟᱪᱪᱷᱟ ᱵᱮᱥ ᱵᱷᱟᱜᱤ ᱜᱮ
ᱫᱤᱭᱮᱯᱚᱨ ᱛᱟᱦᱞᱮ ᱟᱵᱤᱱ ᱫᱚ ᱚᱱᱟ ᱤᱭᱟᱹ ᱨᱮᱜᱮᱵᱮᱱ ᱛᱟᱦᱮᱱᱟ ᱵᱟᱝ ᱦᱳᱥᱴᱮᱞ ᱨᱮᱜᱮ
ᱦᱮᱸ ᱦᱳᱴᱮᱞ ᱨᱮᱜᱤᱧ ᱛᱟᱦᱮᱱᱟ
ᱟᱪᱪᱷᱟ ᱟᱪᱪᱷᱟ ᱦᱮᱸ ᱵᱮᱥ
ᱵᱟᱸᱠᱩᱲᱟ ᱵᱟᱸᱠᱩᱲᱟ ᱠᱤᱥᱴᱚᱱ ᱠᱚᱞᱮᱡᱽ ᱫᱚ ᱟᱸᱡᱚᱢ ᱟᱠᱟᱜ ᱜᱮᱭᱟ ᱚᱸᱰᱮ ᱱᱟᱸᱜ ᱰᱤᱮᱢ ᱪᱷᱟᱛᱨᱚ ᱵᱟᱥ
ᱦᱮᱸ ᱵᱮᱥ ᱵᱷᱟᱜᱮ ᱜᱮ ᱚᱱᱠᱟ ᱯᱟᱲᱦᱟᱣ ᱞᱟᱹᱠᱛᱤ ᱠᱟᱱ ᱜᱮᱭᱟ
ᱟᱪᱪᱷᱟ ᱤᱭᱟᱹ ᱟᱨ ᱵᱟᱲᱭᱟ ᱯᱮᱭᱟ ᱠᱟᱛᱷᱟᱞᱤᱧ ᱵᱩᱞᱤᱵᱮᱱ ᱜᱮ ᱚᱸᱰᱮ ᱠᱤ ᱟᱯᱮ ᱵᱟᱸᱠᱩᱲᱟ ᱤᱭᱩᱱᱤᱵᱷᱟᱨᱥᱤᱴᱤ ᱠᱤ ᱚᱱᱠᱟ ᱨᱮᱜᱤᱝ ᱴᱮᱜᱤᱝ ᱦᱩᱭᱩᱜᱼᱟ
ᱵᱟᱝ ᱵᱟᱝ ᱚᱱᱟ ᱠᱚᱫᱚ ᱵᱟᱝ ᱨᱮᱜᱤᱝ ᱛᱮᱫ ᱫᱚ ᱵᱟᱝ ᱦᱩᱭᱩᱜᱼᱟ ᱚᱱᱠᱟᱱᱟᱜ ᱫᱚ ᱪᱮᱫ ᱜᱮ ᱵᱟᱹᱱᱩᱜᱼᱟ ᱚᱱᱟ ᱵᱷᱚᱨᱛᱤ ᱞᱟᱦᱟ ᱵᱷᱚᱨᱛᱤ ᱛᱟᱭᱚᱢ ᱢᱤᱫᱴᱟᱝ ᱯᱷᱚᱨᱚᱢ ᱯᱮᱨᱮᱡ ᱦᱩᱭᱩᱜ ᱛᱟᱦᱮᱱᱟ ᱮᱱᱴᱤ ᱨᱮᱜᱤᱝ ᱵᱚᱞᱮ
ᱦᱮᱸ ᱟᱞᱮ ᱱᱚᱰᱮ ᱚᱱᱠᱟ ᱜᱮ ᱯᱷᱤᱞᱟᱯ ᱦᱩᱭ ᱠᱟᱱ ᱛᱟᱞᱮᱭᱟ
ᱦᱮᱸ ᱛᱚ ᱚᱱᱟᱨᱮ ᱚᱞ ᱠᱚᱨᱟ ᱛᱟᱦᱮᱱᱟ ᱡᱮ ᱱᱚᱝᱠᱟ ᱠᱳᱱᱳ ᱠᱤᱪᱷᱩ ᱵᱟᱝ ᱦᱩᱭᱩᱜ ᱢᱟ ᱵᱮᱥ ᱵᱷᱟᱹᱜᱤ ᱜᱮ ᱚᱱᱠᱟ ᱫᱚ ᱵᱟᱝ ᱦᱩᱭᱩᱜᱼᱟ ᱱᱤᱡᱮᱨ ᱞᱮᱠᱟ ᱜᱚᱝᱠᱮ ᱠᱚ ᱜᱚᱝᱠᱮ ᱠᱚᱦᱚᱸ ᱠᱚ ᱞᱟᱹᱭᱟ ᱡᱚᱛᱚ ᱦᱚᱲ ᱛᱟᱦᱮᱱ ᱯᱮ ᱜᱟᱛᱮ ᱞᱮᱠᱟ ᱥᱚᱵ ᱥᱟᱹᱜᱟᱹᱭ ᱢᱚᱡᱽ ᱛᱮ ᱛᱟᱦᱮᱱ ᱛᱟᱯᱮ ᱢᱟ
ᱚ ᱦᱮᱸᱛᱚ ᱚᱸᱰᱮ ᱜᱮ ᱟᱨᱦᱚᱸ ᱱᱤᱭᱟᱹ ᱵᱟᱨ ᱟᱨᱚ ᱠᱚ ᱵᱷᱚᱨᱛᱤ ᱠᱟᱱ ᱛᱟᱞᱮᱭᱟ ᱵᱟᱨᱭᱟ ᱯᱮᱭᱟ ᱵᱚᱭᱦᱟ ᱦᱮ ᱩᱱᱠᱩ ᱫᱚ ᱟᱞᱮ ᱵᱮᱪ ᱨᱮᱱᱜᱮ ᱦᱩᱸ ᱯᱷᱟᱥ ᱰᱤᱭᱟᱨ ᱟᱪᱪᱷᱟ ᱛᱟᱦᱚᱞᱮ ᱟᱵᱤᱱ ᱫᱚ ᱚᱸᱰᱮ ᱠᱷᱚᱱᱟᱜ ᱚᱸᱰᱮ ᱫᱚ ᱚᱱᱮ ᱞᱟᱦᱟ ᱠᱷᱚᱱᱟᱜ ᱜᱮᱵᱤᱱ ᱛᱟᱦᱮᱱ ᱛᱟᱦᱮᱜ ᱢᱮᱥ ᱨᱮ
ᱦᱮᱸ ᱵᱮᱥ ᱨᱮᱫᱚ ᱞᱟᱦᱟ ᱠᱷᱚᱱᱟᱜ ᱜᱮ ᱛᱮᱭᱤᱥ ᱥᱟᱞ ᱠᱷᱚᱱᱟᱜ ᱫᱩ ᱦᱟᱡᱟᱨ ᱛᱮᱭᱤᱥ ᱠᱷᱚᱱᱟᱜ ᱛᱮᱭᱤᱥ ᱥᱟᱞ ᱠᱷᱚᱱᱟᱜ ᱫᱩ ᱦᱟᱡᱟᱨ ᱛᱮᱭᱤᱥ ᱥᱟᱞ ᱠᱷᱚᱱᱟᱜ
ᱟᱪᱪᱷᱟ ᱟᱪᱪᱷᱟ ᱟᱪᱷᱟ
ᱛᱮᱭᱤᱥ ᱫᱩ ᱦᱟᱡᱟᱨ ᱛᱮᱭᱤᱥ ᱥᱟᱞ ᱵᱮᱪ ᱠᱟᱹᱱᱟᱹᱧ ᱛᱚ ᱚᱱᱟ ᱠᱷᱚᱱ ᱩᱱ ᱠᱷᱚᱱ ᱜᱮᱞᱤᱧ ᱛᱟᱦᱮᱱ ᱛᱟᱦᱮᱱᱟ ᱚᱱᱟ ᱨᱮᱫᱚ ᱚ ᱚᱸᱰᱮ ᱫᱩ ᱥᱟᱞ ᱛᱟᱦᱮᱸ ᱠᱟᱛᱮᱜ ᱟᱸᱭ ᱢᱳᱴᱟᱢᱩᱴᱤ ᱞᱟᱹᱭ ᱜᱟᱱᱚ ᱟ ᱯᱚᱸᱪᱤᱥ ᱨᱮ᱾ ᱯᱚᱸᱪᱤᱥ ᱠᱟᱨᱤᱵᱽ ᱟ ᱱᱚᱛᱮᱞᱤᱧ ᱦᱮᱡ ᱠᱟᱱᱟ ᱱᱚᱛᱮ ᱥᱤᱠᱤᱢ ᱥᱮᱫ᱾
ᱚ᱾
ᱚ ᱚᱸᱰᱮ ᱫᱚ ᱪᱮᱫ ᱤᱭᱟᱹᱭ ᱦᱳᱭᱳᱜ-ᱟ? ᱪᱮᱫ ᱡᱚᱵ ᱵᱮᱱ ᱠᱚᱨᱟᱣᱫᱟ? ᱮ ᱞᱳᱥᱴ ᱯᱳᱥᱴ ᱚᱯᱷᱤᱥ ᱨᱮ᱾
ᱚ ᱟᱪᱪᱷᱟ ᱱᱟᱯᱟᱭ ᱜᱮ᱾ ᱚᱸᱰᱮ ᱟᱵᱮ ᱟ ᱟ-ᱟᱹᱵᱱᱟᱜ ᱚᱱᱛᱮᱱᱟᱜ ᱠᱚᱮᱡᱽ ᱨᱮᱱᱟᱜ ᱧᱩᱛᱩᱢ ᱠᱚᱫᱚ ᱵᱷᱟᱞᱮ ᱜᱮᱞᱮ ᱟᱸᱡᱚᱢ ᱫᱟ ᱚᱱᱠᱟ ᱢᱟᱱᱮ ᱟᱹᱰᱤ ᱱᱟᱯᱟᱭ ᱜᱮᱭᱟ ᱠᱚᱞᱮᱡᱽ ᱴᱟᱜ᱾ ᱵᱟᱸᱠᱩᱲᱟ ᱤᱭᱩᱱᱤᱵᱷᱟᱨᱥᱤᱴᱤ ᱦᱩᱸ᱾
ᱤᱭᱩᱱᱤᱵᱷᱟᱨᱥᱤᱴᱤ ᱱᱟᱯᱟᱭ ᱫᱚ ᱱᱟᱯ ᱯᱟᱭ ᱜᱮᱭᱟ᱾
ᱦᱩᱸ ᱚᱸᱰᱮ ᱫᱚ ᱦᱟᱸᱜ ᱦᱮᱸ ᱟᱥᱟ ᱯᱨᱳᱜᱨᱟᱢ ᱵᱟᱝ ᱦᱩᱭᱩᱜ ᱜᱮᱭᱟ ᱚᱸᱰᱮ?
ᱟᱥᱟ ᱯᱨᱳᱜ ᱚᱠᱟᱨᱮ ᱵᱟᱸᱠᱩᱲᱟ ᱤᱭᱩᱱᱤᱵᱷᱟᱨᱥᱤᱴᱤ?
ᱦᱮᱸ᱾
ᱟᱥᱟ ᱯᱨᱳᱜᱨᱟᱢ ᱫᱚ ᱵᱟᱸᱠᱩᱲᱟ ᱨᱮ ᱦᱩᱭᱩᱜᱼᱟ ᱵᱟᱠ
ᱛᱟᱦᱞᱮ ᱚᱱᱟ ᱡᱟᱦᱟᱸ ᱯᱨᱳᱜᱨᱟᱢ ᱫᱚ ᱚᱠᱚᱭ ᱠᱷᱚᱱᱟᱜ ᱠᱚ ᱠᱚᱨᱟᱣ ᱦᱚᱪᱚᱭᱟ ᱟᱯᱮ ᱟᱵᱤᱱᱟᱜ ᱠᱚᱞᱡᱽ ᱠᱷᱚᱱᱟᱜ ᱥᱮ ᱮᱴᱟᱜ ᱠᱚᱞᱮᱡᱽ᱾
ᱵᱟ ᱵᱟ ᱚᱱᱟ ᱫᱚ ᱚᱫᱷᱤᱠᱟᱝᱥᱚ ᱡᱟᱦᱟᱸ ᱛᱤᱱᱟᱹᱜ ᱠᱚᱞᱮᱡᱽ ᱢᱮᱱᱟᱜᱼᱟ ᱾ᱵᱟᱸᱠᱩᱲᱟ ᱰᱤᱥᱴ ᱴᱤᱠ ᱨᱮ ᱡᱟᱦᱟᱸ ᱛᱤᱱᱟᱹᱜ ᱠᱚᱞᱮᱡᱽ ᱢᱮᱱᱟᱜᱼᱟ᱾ ᱚᱱᱟ ᱥᱩᱢ ᱚᱱᱟᱣᱟᱛᱮᱜ ᱠᱚ ᱠᱚᱨᱟᱣᱟ ᱱᱚᱣᱟ ᱫᱚ᱾
ᱚ ᱟᱹᱞᱤᱧ ᱢᱟ ᱞᱤᱧ ᱵᱟᱲᱟᱭ ᱛᱟᱦᱮᱸ-ᱟ ᱦᱮᱸ ᱟᱞᱤᱧ ᱢᱟ ᱞᱤᱧ ᱵᱟᱲᱟᱭ ᱛᱟᱦᱮᱸᱫ ᱡᱮ ᱚᱱᱟ ᱫᱚ ᱟ ᱚᱵᱤᱱᱟᱜ ᱡᱟᱦᱟᱸ ᱠᱚᱞᱮᱡᱽ ᱵᱟᱸᱠᱩᱲᱟ ᱩᱱᱤᱵᱷᱟᱨᱥᱤᱴᱤ ᱚᱸᱰᱮ ᱠᱷᱚᱱᱟᱜ ᱜᱮᱠᱚ ᱠᱚᱨᱟᱣ ᱜᱮᱭᱟ᱾
ᱵᱟᱝ ᱵᱟᱝ ᱚᱱᱟ ᱫᱚ ᱵᱟᱝ ᱠᱟᱱᱟ ᱚᱱᱮ ᱚᱸᱰᱮ ᱢᱟᱱᱮ ᱱᱚᱝᱠᱟ ᱡᱟᱦᱟᱸᱭ ᱤᱭᱟᱹ ᱠᱚᱫᱚ ᱢᱮᱱᱟᱜ ᱠᱚᱜᱮᱭᱟ ᱠᱩᱢᱩᱴ ᱡᱟᱦᱟᱸ ᱛᱤᱱᱟᱹᱜ ᱢᱮᱱᱟᱜ ᱠᱚᱣᱟ ᱚᱱᱟᱨᱮ ᱥᱮᱞᱮᱫ ᱡᱟᱦᱟᱸ ᱛᱤᱱᱟᱹᱜ ᱢᱮᱱᱟᱜ ᱠᱚᱣᱟ ᱥᱮ ᱟᱭᱢᱟ ᱟᱭᱢᱟ ᱠᱚᱞᱮᱡᱽ ᱠᱷᱚᱱᱟᱜ ᱩᱱᱠᱩ ᱫᱚ ᱟᱭᱢᱟ ᱡᱚᱛᱚ ᱵᱟᱸᱠᱩᱲᱟ ᱤᱭᱩᱱᱤᱵᱷᱟᱨᱥᱤᱴᱤ ᱵᱟᱸᱠᱩᱲᱟ ᱤᱭᱩᱱᱤᱵᱷᱟᱨᱥ ᱴᱤ ᱟᱱᱰᱟᱨ ᱨᱮ ᱡᱟᱦᱟᱸ ᱛᱤᱱᱟᱹᱜ ᱯᱟᱹ ᱢᱮᱱᱟᱜ-ᱟ ᱩᱱ ᱩᱱᱠᱩ ᱠᱚᱜᱮ ᱠᱚ ᱦᱤᱡᱩᱜ ᱛᱟᱦᱮᱱᱟ ᱚᱱᱟ ᱠᱚᱞᱮ ᱤᱭᱟᱹ ᱨᱮᱫᱚ᱾
ᱚ ᱚᱱᱟ ᱢᱟ ᱤᱭᱟᱹ ᱛᱚ ᱚᱸᱰᱮ ᱨᱚᱵᱤᱱᱫᱚ ᱵᱷᱚᱵᱚᱱ ᱢᱮᱱᱟᱜ-ᱟ ᱚᱰᱸᱮ ᱦᱳᱭᱳᱜ
ᱦᱩᱸ ᱦᱩᱸ᱾
ᱚ ᱟᱪᱪᱷᱟ᱾
ᱚᱱᱠᱟ ᱵᱮᱯᱟᱨ᱾
ᱞᱮ ᱚᱱᱟ ᱫᱚ ᱢᱚᱱᱮ ᱡᱟ ᱡᱚᱠᱷᱚᱱ ᱵᱤᱱ ᱞᱟᱹᱭ ᱠᱮᱫᱟ ᱵᱟᱸᱠᱩᱲᱟ ᱤᱭᱩᱱᱤᱵᱷᱟᱨᱥᱤᱴᱤ ᱡᱟ ᱜᱩᱞᱟ. ᱟᱱᱰᱟᱨ ᱨᱮ ᱯᱟᱲᱟᱜ ᱠᱚᱞᱮᱡᱽ ᱛᱚ ᱩᱱᱠᱩ ᱫᱚ ᱡᱷᱚᱛᱚ ᱜᱩᱞᱳ ᱢᱟᱱᱮ ᱱᱚᱝᱠᱟ ᱥᱮᱱᱚᱜ ᱞᱟᱹᱜᱤᱫ ᱠᱚᱣᱟ ᱠᱚ ᱢᱟᱱᱮ ᱱᱮᱣᱛᱟ ᱟᱠᱚᱣᱟ ᱠᱚ᱾
ᱦᱮᱸ ᱦᱮᱸ᱾
ᱦᱚᱸ ᱛᱟᱞᱮ ᱟᱹᱞᱤᱧ ᱛᱚᱞᱤᱧ ᱦᱩᱸ ᱛᱦᱞᱮ ᱟᱹᱞᱤᱧᱟᱜ ᱠᱚᱞᱮᱡᱽ ᱠᱷᱚᱱᱟᱜ ᱫᱚ ᱱᱮᱛᱟᱨ ᱞᱮ ᱧᱟᱢᱟ᱾
ᱦᱮᱸ ᱚᱵᱳᱥᱥᱚᱭ᱾
ᱦᱩᱸ ᱚᱱᱟ ᱜᱮ ᱯᱷᱟᱥᱴ ᱴᱟᱭᱤᱢ ᱠᱟᱹᱴᱤᱡ ᱛᱟᱦᱞᱮ ᱧᱮᱞ ᱟᱜᱩᱣᱟᱜ ᱦᱚᱭᱩᱜ-ᱟ᱾ ᱟᱸ ᱧᱮᱞ ᱟᱜᱩ ᱧᱮᱞ ᱟᱜᱩᱣᱟᱜ ᱦᱳᱭᱳᱜ-ᱟ ᱪᱤᱜᱠᱟ ᱦᱩᱭᱩᱜ ᱜᱮᱭᱟ᱾
ᱦᱩᱸ ᱦᱩᱸᱦᱩᱸ ᱧᱮᱞ ᱞᱟᱹᱠᱛᱤ ᱠᱟᱱᱟ ᱪᱮᱜ ᱠᱟᱛᱮᱜ ᱠᱚ ᱯᱷᱮᱥᱟᱨ ᱚᱭᱮᱞᱠᱟᱢ ᱦᱩᱭᱩᱜ-ᱟ᱾ ᱱᱟᱣᱟ ᱱᱟᱣᱟᱱ ᱜᱤᱫᱽᱨᱟᱹ ᱟᱭᱢᱟ ᱟᱭᱢᱟ ᱡᱟᱭᱜᱟ ᱠᱷᱚᱱᱟᱜ ᱠᱚ ᱦᱤᱡᱩᱜ-ᱟ ᱥᱟᱶᱛᱮ ᱟᱭᱢᱟ ᱴᱤᱪᱟᱨᱥ ᱠᱚ ᱡᱟᱦᱟᱸᱭ ᱧᱩᱛᱩᱢᱟᱱ ᱴᱤᱪᱟᱨᱥ ᱠᱚ ᱢᱮᱱᱟᱜ ᱠᱚᱣᱟ ᱾ ᱥᱮ ᱱᱚᱝᱠᱟ ᱡᱟᱦᱟᱸ ᱠᱚ ᱵᱷᱟᱹᱜᱤ ᱠᱩ ᱠᱟᱹᱢᱤ ᱥᱟᱶᱛᱟ ᱨᱮ ᱩᱱᱠᱩ ᱤᱫᱤ ᱠᱟᱛᱮᱫ ᱫᱟᱨᱟᱢ ᱟᱜᱩ ᱠᱚᱣᱟ ᱠᱚ ᱾
ᱟᱨ ᱱᱚᱣᱟ ᱤᱭᱟᱹ ᱟᱹᱞᱤᱧ ᱞᱤᱧ ᱧᱮᱞ ᱵᱟᱲᱟ ᱠᱩᱞᱤ ᱵᱟᱲᱟ ᱵᱟᱸᱠᱩᱲᱟ ᱡᱟᱦᱟᱸ ᱱᱚᱣᱟ ᱠᱷᱨᱤᱥᱴᱟᱱ ᱠᱚᱞᱮᱡᱽ ᱠᱤ ᱱᱚᱣᱟ ᱠᱤ ᱟ ᱰᱤᱥᱴᱤᱠ ᱨᱮᱱᱟᱜ ᱱᱚᱢᱵᱚᱨ ᱳᱣᱟᱱ ᱠᱚᱞᱮᱡᱽ ᱠᱟᱱᱟ?
ᱦᱮᱸ ᱱᱚᱢᱵᱚᱨ ᱚᱣᱟᱱ ᱠᱚᱞᱮᱡᱽ ᱜᱮ ᱞᱟᱹᱭ ᱜᱟᱱᱚᱜᱼᱟ ᱚᱴᱳᱱᱳᱢᱟᱥ ᱠᱚᱞᱮᱡᱽ ᱠᱟᱱᱟ ᱾ ᱟ ᱡᱟᱦᱟᱸ ᱫᱚ ᱞᱟᱹᱭ ᱞᱮ ᱠᱷᱟᱱ ᱚᱴᱳᱱᱢᱟᱥ ᱠᱚᱞᱮᱡᱽ ᱢᱮᱱᱛᱮᱜ ᱫᱚ ᱦᱩᱭᱩᱜ ᱠᱟᱱᱟ ᱱᱤᱡᱮᱨᱟᱜ ᱠᱚᱞᱮᱡᱽ ᱨᱮᱱᱟᱜ ᱡᱟᱦᱟᱸ ᱠᱳᱥᱪᱮᱱ ᱠᱚ ᱚᱱᱟ ᱫᱚ ᱱᱤᱡᱮᱨ ᱵᱮᱱᱟᱣᱟ ᱱᱤᱡᱮ ᱜᱮᱠᱩ ᱵᱮᱱᱟᱣ ᱛᱟᱦᱮᱱᱟ ᱚᱱᱠᱟᱱᱟᱜ ᱚᱴᱳᱱᱚᱢᱟᱥ ᱠᱚᱞᱮᱡᱽ ᱠᱟᱱᱟ ᱾ ᱛᱚ ᱢᱤᱫᱴᱟᱝ ᱧᱩᱛᱩᱢᱟᱱ ᱠᱚᱞᱮᱡᱽ ᱠᱟᱱᱟ ᱟᱹᱰᱤ ᱫᱤᱱ ᱨᱮᱱᱟᱜ ᱠᱟᱱᱟ ᱠᱷᱨᱤᱥᱴᱟᱱ ᱟᱢᱚᱞ ᱨᱮᱱᱟᱜ ᱾ ᱛᱚ ᱧᱩᱢᱟᱱ ᱜᱮᱭᱟ ᱾
ᱚ ᱚᱱᱟ ᱜᱮ ᱟᱹᱞᱤᱧ ᱨᱮᱱ ᱟ ᱢᱮᱢ ᱡᱟᱦᱟᱸ ᱮ ᱞᱟᱹᱭ ᱠᱮᱫ ᱞᱮᱭᱟᱭ ᱱᱚᱝᱠᱟ ᱡᱟᱦᱟᱸ ᱵᱟᱸᱠᱩᱲᱟ ᱤᱭᱩᱱᱤᱵᱷᱟᱨᱥᱤᱴᱤ ᱨᱮ ᱡᱟᱦᱟᱸ ᱥᱮᱱᱚᱜ ᱦᱩᱭᱩᱜ ᱠᱟᱱ ᱛᱮᱦᱮᱜ ᱯᱚᱨᱤᱠᱠᱷᱟ ᱮᱢ ᱠᱚ ᱦᱮᱸ ᱾
ᱦᱩᱸ ᱾
ᱚᱱᱟ ᱠᱚ ᱞᱟᱹᱭ ᱮᱫᱟ ᱠᱚ ᱦᱟᱸᱜ ᱱᱚᱰᱮ ᱟᱞᱮ ᱴᱷᱤᱜ ᱜᱮ ᱮᱢ ᱦᱳᱭᱳᱜ ᱛᱟᱞᱮᱭᱟ ᱦᱟᱸᱜ ᱠᱤᱪᱷᱩ ᱫᱤᱱ ᱯᱚᱨᱮ ᱾
ᱦᱩᱸ ᱦᱩᱸ ᱦᱩᱸ ᱾
ᱟᱨᱟᱢᱵᱚᱜᱼᱟ ᱦᱩᱸ ᱾
ᱦᱩᱸ ᱾ ᱫᱤᱭᱮ ᱛᱟᱦᱞᱮ ᱡᱟᱦᱟᱸ ᱠᱚᱞᱮᱡᱽ ᱨᱮᱵᱮᱱ ᱵᱷᱚᱨᱛᱤ ᱟᱠᱟᱱᱟ ᱟᱨ ᱱᱚᱣᱟ ᱮᱸᱠ ᱵᱟᱸᱠᱩᱲᱟ ᱠᱷᱨᱤᱥᱴᱟᱱ ᱠᱚᱞᱮᱡᱽ ᱨᱮ ᱛᱟᱦᱚᱞᱮ ᱚᱞᱚᱜ ᱡᱤᱭᱚᱱ
ᱚᱞᱚᱜ ᱡᱤᱭᱚᱱ ᱠᱚ ᱦᱚᱜ-ᱚᱭ ᱛᱚ ᱟᱹᱞᱤᱧ ᱮᱸ ᱟ ᱯᱮ ᱫᱤᱱ ᱠᱷᱚᱱᱟᱜ ᱠᱮᱞᱟᱥ ᱞᱤᱧ ᱡᱚᱭᱮᱱ ᱠᱟᱜᱼᱟ ᱛᱚ ᱴᱷᱤᱠ ᱴᱷᱟᱠ ᱜᱮ ᱪᱟᱞᱟᱜ ᱠᱟᱱᱟ ᱠᱟᱹᱴᱤᱡ ᱟᱨ ᱡᱟᱹᱥᱛᱤ ᱯᱟᱲᱦᱟᱜ ᱦᱩᱭᱩᱜ
ᱟᱪᱪᱷᱟ ᱟᱪᱪᱷᱟ ᱟᱵᱮᱱ ᱫᱚ ᱱᱤᱭᱟᱹ ᱪᱷᱚᱴ ᱜᱮ ᱯᱷᱟᱥᱴ ᱤᱭᱟᱨ ᱵᱟᱝ?
ᱦᱮᱸ ᱯᱷᱟᱥᱴ ᱤᱭᱟᱨ ᱾
ᱟᱪᱪᱷᱟ ᱟᱪᱪᱷᱟ ᱵᱮᱥ ᱵᱷᱟᱜᱤ ᱜᱮ ᱢᱚᱸᱡᱽ ᱛᱮ ᱚᱞᱚᱜ ᱵᱮᱱ, ᱵᱷᱟᱹᱜᱤ ᱜᱮᱭᱟ ᱠᱩ ᱡᱚᱛᱚ ᱜᱮ ᱾ ᱚᱞᱚᱜ ᱯᱟᱲᱦᱟᱣ ᱟᱸᱡᱚᱢ ᱟᱹᱞᱤᱧ ᱦᱚᱸ ᱾ ᱮᱠᱡᱟᱢ ᱮᱢᱞᱤᱧ ᱪᱟᱞᱟᱣ ᱵᱟᱲᱟᱣ ᱟᱠᱟᱱ ᱜᱮᱭᱟ ᱾ ᱦᱩᱸ ᱛᱚ ᱾ ᱦᱮᱸ ᱚᱱᱟ ᱤᱭᱩᱱᱤᱵᱷᱟᱨᱥᱤᱴᱤ ᱤᱭᱟ. ᱤᱭᱩᱱᱤᱵᱷᱟᱨᱥᱤᱴᱤ ᱠᱷᱚᱱ ᱟᱞᱮ ᱫᱚ ᱟ ᱤᱭᱩᱱᱤᱵᱷᱟᱨᱥᱤᱴᱤ ᱠᱷᱚᱱ ᱟᱞᱮ ᱡᱟᱦᱟᱸ ᱯᱨᱮᱠᱴᱤᱠᱮᱞ ᱛᱟᱦᱮᱱᱟ ᱚᱱᱟ ᱫᱚ ᱠᱷᱨᱤᱥᱴᱟᱱ ᱠᱚᱞᱮᱡᱽ ᱨᱮ ᱦᱩᱭᱩᱜ ᱛᱟᱦᱮᱱᱟ ᱥᱟᱶᱛᱮ ᱥᱟᱨᱚᱫᱟᱢᱚᱱᱤ ᱠᱚᱞᱮᱡᱽ ᱨᱮ ᱦᱩᱭᱩᱜ ᱛᱟᱦᱮᱱ ᱜᱮᱭᱟ ᱾
ᱚᱸᱻ
ᱦᱩᱸ ᱛᱚ ᱚᱱᱠᱟ ᱦᱤᱥᱟᱹᱵ ᱛᱮ ᱵᱷᱟᱹᱜᱤ ᱜᱮᱭᱟ ᱠᱷᱛᱤᱥᱴᱟᱱ ᱠᱚᱞᱮᱡᱽ ᱫᱚ ᱾ ᱚᱸᱰᱮ ᱪᱟᱞᱟᱣ ᱵᱟᱲᱟᱣ ᱟᱠᱟᱱᱟ ᱞᱮ ᱚᱸᱰᱮᱱ ᱠᱚ ᱴᱤᱪᱟᱨ ᱠᱚᱦᱚᱸ ᱵᱷᱟᱹᱜᱤ ᱜᱮᱭᱟ ᱠᱚ ᱾
ᱟᱨ ᱱᱚᱝᱠᱟ ᱠᱚᱞᱮᱡᱽ ᱨᱮᱫᱚ ᱚᱠᱟᱴᱟᱜ ᱥᱟᱵᱽᱡᱮᱴ ᱫᱚ ᱚᱱᱟᱨᱥ ᱞᱮᱠᱷᱟᱱ ᱵᱮᱥᱚᱜᱼᱟ?
ᱠᱚᱞᱮᱡᱽ ᱨᱮᱫᱚ ᱚᱱᱟ ᱫᱚ ᱞᱟᱹᱭ ᱞᱮᱠᱷᱟᱱ ᱫᱚ ᱱᱤᱡᱮᱨ ᱡᱟᱦᱟᱸ ᱧᱤᱫᱟᱹ ᱪᱮᱛᱟᱱ ᱪᱮᱫ ᱞᱮᱠᱟᱢ ᱫᱟᱲᱮᱭᱟᱜᱼᱟ ᱚᱱᱟ ᱦᱤᱥᱟᱹᱵ ᱛᱮ
ᱱᱮᱸᱜ ᱡᱮ ᱚᱠᱟᱴᱟᱜ ᱰᱨᱤᱢ ᱛᱟᱵᱮᱱ ᱚᱱᱠᱟ ᱥᱤᱥᱴᱮᱢ ᱥᱮ ᱪᱮᱫᱠᱟ?
ᱦᱩᱸ ᱚᱱᱠᱟ ᱦᱤᱥᱟᱹᱵ ᱛᱮᱜᱮ ᱟᱢ ᱚᱠᱟᱴᱟᱜ ᱪᱮᱫ ᱞᱮᱠᱟ ᱟᱢ ᱠᱩᱥᱤᱭᱟᱜ ᱠᱟᱱᱟ ᱵᱮᱱ ᱚᱱᱮ ᱚᱱᱟ ᱦᱤᱥᱟᱹᱵ ᱛᱮᱜᱮ ᱾
ᱟᱹᱞᱤᱧ ᱞᱤᱧ ᱞᱟᱹᱭ ᱞᱮᱜᱮ ᱟᱹᱞᱤᱧ ᱡᱮᱱᱟ ᱠᱳᱨᱥ ᱨᱮ ᱪᱟᱞᱟᱜ ᱤᱭᱟᱹ ᱛᱟᱹᱞᱤᱧ ᱠᱩᱠᱢᱩ ᱛᱟᱹᱞᱤᱧ ᱛᱟᱦᱚᱞᱮ ᱚᱱᱟ ᱚᱠᱟᱴᱟᱜ ᱥᱟᱵᱡᱮᱠ ᱯᱟᱲᱟᱣ ᱞᱮᱠᱟ
ᱪᱤᱜ ᱪᱤᱜ
ᱟᱹᱞᱤᱧ ᱫᱚ ᱡᱮᱠᱚᱱᱚ ᱯᱨᱚᱥᱮᱡ ᱪᱞᱟᱣᱱᱟᱜ ᱜᱮᱞᱤᱟᱜ ᱠᱩᱠᱩᱟᱞᱤᱧ ᱛᱟᱦᱚᱞ ᱟᱹᱞᱤᱧ ᱚᱴᱟᱜ ᱥᱟᱡᱮᱠᱴ ᱯᱟᱲᱟᱣ ᱞᱮᱠᱷᱟᱱᱮᱥᱴᱼᱟ
ᱡᱮᱚᱠᱱᱳ ᱯᱳᱥᱴ ᱵᱟᱝ ᱡᱮᱠᱚᱱᱳ ᱯᱳᱥᱴ ᱧᱮᱞ ᱵᱮᱱ ᱡᱩᱫᱤ
ᱵᱟᱝ ᱚᱱᱟ ᱫᱚ ᱵᱟᱝ ᱯᱷᱳᱨᱥ ᱡᱮᱠᱳ ᱯᱷᱳᱨᱥ ᱨᱮ
ᱡᱮᱠᱳᱱᱳ ᱠᱳᱨᱥ
ᱥᱳᱨᱥ ᱥᱳᱨᱥ
ᱟᱪᱪᱷᱟ ᱡᱮᱠᱳᱱᱳ ᱠᱳᱨᱥ ᱠᱚᱨᱟᱣ ᱞᱟᱹᱜᱤᱫ ᱛᱮᱫᱚ ᱧᱮᱞ ᱵᱮᱱ ᱡᱟᱦᱟᱱᱟᱜ ᱜᱮᱵᱮᱱ ᱠᱚᱨᱟᱣᱟ ᱟᱸ ᱢᱤᱫᱴᱟᱝ ᱤᱭᱟᱹ ᱠᱟᱛᱮᱮᱫ ᱜᱮᱵᱮᱱ ᱠᱚᱨᱟᱣᱟ ᱡᱮᱢᱚᱱ ᱢᱟᱱᱮ ᱟᱵᱮᱱ ᱪᱮᱫ ᱦᱩᱭ ᱥᱟᱱᱟᱭᱮᱫ ᱵᱮᱱᱟ
ᱚᱱᱠᱟ ᱟ ᱟᱡᱚᱢ ᱵᱮᱱ ᱦᱮᱸ ᱚᱱᱟ ᱜᱮᱞᱤᱧ ᱞᱟᱹᱭᱫᱟ ᱡᱮᱠᱚᱱᱳ ᱯᱳᱨᱥᱴ ᱵᱚᱞᱛᱮ ᱪᱮᱫ ᱱᱚᱝᱠᱟ ᱢᱤᱞᱤᱴᱟᱨᱤ ᱠᱚᱨᱮ
ᱟᱪᱪᱷᱟ ᱚᱱᱟ ᱚᱱᱟ ᱥᱩᱢᱩᱝ ᱚᱱᱟ ᱛᱮᱫᱚ ᱢᱮᱞᱮᱴᱟᱨᱤ ᱡᱮᱢᱚᱱ ᱠᱳᱨᱥ ᱢᱤᱫᱴᱟᱝ ᱠᱟᱱᱟ ᱚᱱᱟ ᱫᱚ
ᱠᱨᱥ ᱫᱚ ᱵᱟᱝ ᱯᱳᱥᱴᱤᱝ ᱞᱟᱭᱠᱮᱫᱟ ᱱᱠᱤ ᱯᱳᱥᱴ ᱯᱳᱥᱴ ᱦᱮᱸ ᱡᱠᱷᱚᱱ ᱯᱚᱲᱥᱮᱱ
ᱳ ᱯᱷᱳᱨᱥ ᱟᱪᱪᱷᱟ ᱟᱪᱪᱷᱟ ᱧᱮᱞᱵᱮᱱ ᱚᱛᱮ ᱮᱥ ᱥᱤ ᱡᱤᱯᱤ ᱮᱢ ᱠᱟᱛᱮᱜ ᱵᱮᱱ ᱫᱟᱲᱮᱭᱟᱜᱼᱟ ᱚᱱᱟ ᱫᱚ
ᱞᱮᱭᱵᱤᱱ
ᱚᱱᱟ ᱫᱚ ᱥᱩᱢᱩᱝ ᱫᱚ ᱞᱟᱹᱭ ᱞᱮᱠᱷᱟᱱ ᱫᱚ ᱴᱮᱱ ᱯᱟᱥ ᱞᱮᱠᱷᱟᱡ ᱜᱮ ᱦᱩᱭᱩᱜᱼᱟ ᱯᱟᱲᱦᱟᱣ ᱞᱮᱠᱷᱟ ᱫᱚ ᱵᱟᱝ ᱦᱩᱭᱩᱜᱼᱟ ᱴᱮᱱ ᱴᱩᱭᱮᱞᱵᱷ ᱯᱟᱥ ᱞᱮᱠᱷᱟᱡ ᱜᱮ ᱦᱩᱭᱩᱜᱼᱟ ᱟᱨ ᱡᱩᱫᱤ ᱵᱮᱱ ᱢᱮᱱᱟ ᱠᱚᱞᱮᱡ ᱠᱚᱞᱮᱡᱽ ᱠᱚᱢᱯᱞᱤᱴ ᱠᱟᱛᱮᱜ ᱚᱱᱟ ᱫᱚ ᱟᱵᱮᱱ ᱫᱚᱵᱮᱱ ᱫᱟᱲᱮᱭᱟᱜᱼᱟ ᱥᱮ ᱥᱟᱭᱮᱱᱥ ᱵᱮᱠᱜᱨᱟᱣᱩᱱ ᱠᱷᱚᱱ ᱵᱮᱱ ᱦᱮᱡ ᱫᱟᱲᱮᱭᱟᱜᱼᱟ ᱟᱨ ᱱᱚᱛᱮ ᱟᱨᱥ ᱵᱮᱠᱜᱨᱟᱣᱩᱱ ᱠᱷᱚᱱ ᱵᱮᱱ ᱦᱮᱡ ᱫᱟᱲᱮᱭᱟᱜᱼᱟ ᱚᱱᱟ ᱞᱟᱹᱜᱤᱫ ᱛᱮᱫᱚ ᱟᱞᱟᱫᱟ ᱠᱳᱨᱥ ᱫᱚ ᱵᱟᱝ ᱠᱟᱱᱟ ᱦᱩᱸ ᱦᱮᱸ ᱟᱫᱚ ᱚᱱᱟ ᱠᱳᱨᱥ ᱠᱚᱨᱟᱣ ᱞᱟᱹᱜᱤᱫ ᱛᱮ ᱡᱟᱦᱟᱸ ᱠᱚ ᱢᱮᱱᱟᱜᱼᱟ ᱡᱟᱦᱟᱸ ᱚᱱᱟ ᱠᱳᱨᱥ ᱚᱱᱟ ᱚᱱᱟ ᱠᱳᱨᱥ ᱡᱟᱦᱟᱸ ᱠᱚᱨᱟᱣ. ᱫᱟᱵᱮᱱ ᱟᱨ ᱯᱩᱨᱤᱠᱠᱷᱟ ᱮᱢ ᱞᱟᱜᱟᱜᱼᱟ ᱥᱮ ᱚᱱᱟ ᱨᱮᱫᱚ ᱟᱭᱢᱟ ᱞᱮᱠᱟᱱ ᱴᱚᱯᱤᱠ ᱱᱤᱭᱮ ᱛᱟᱦᱮᱱᱟ ᱡᱮᱢᱚᱱ ᱟᱭᱢᱟ ᱞᱮᱠᱟᱱ ᱴᱚᱯᱤᱠ ᱡᱮᱢᱚᱱ ᱞᱟᱹᱭ ᱜᱟᱱᱚᱜᱼᱟ ᱢᱮᱛᱷ ᱦᱩᱭ ᱫᱟᱲᱮᱭᱟᱜᱼᱟ ᱨᱤᱡᱤᱱᱤ ᱦᱩᱭᱩᱜᱼᱟ ᱤᱝᱞᱤᱥ ᱦᱩᱭᱱᱟ ᱥᱟᱭᱛᱮ ᱯᱚᱞᱤᱴᱤᱠᱮᱞ ᱡᱟᱦᱟᱸ ᱠᱚ ᱢᱮᱱᱟᱜᱼᱟ ᱚᱱᱟ ᱠᱚ ᱛᱟᱦᱮᱱᱟ ᱚᱱᱟ ᱞᱟᱹᱜᱤᱫ ᱛᱮ ᱟᱞᱟᱫᱟ
ᱛᱟᱦᱚᱞᱮ ᱟᱹᱞᱤᱧᱟᱜ ᱡᱟᱦᱟᱸ
ᱥᱟᱵᱡᱮᱠᱴ ᱠᱚᱞᱤᱧ ᱫᱚᱦᱚ ᱠᱟᱫᱟ ᱠᱚᱢᱵᱳ ᱠᱟᱛᱮᱜ ᱞᱤ ᱞᱟᱹᱭᱟᱵᱮᱱ ᱜᱮᱸ ᱞᱟᱹᱭᱵ ᱱᱚᱣᱟ ᱜᱮ ᱴᱷᱤᱠᱜᱮᱭᱟ ᱟᱹᱞᱤᱧᱟᱜ ᱢᱟᱡᱚ ᱢᱮᱱᱟᱜ ᱛᱟᱹᱟᱞᱤᱧᱟ ᱵᱤᱞᱳ ᱡᱷᱩᱯᱤ ᱟᱨ ᱢᱟᱭᱦᱳ ᱨᱮᱱ ᱯᱚᱞᱤᱴᱤᱠᱮᱞ ᱥᱟᱸᱥᱥ ᱟᱨ
ᱱᱚᱣᱟ ᱠᱩᱢᱵᱳ
ᱦ ᱴᱷᱤᱠ ᱜᱮᱥᱮ ᱵᱟ ᱴᱷᱤᱠ ᱜᱮᱭᱟ ᱟᱵᱮᱱ ᱡᱮᱦᱮᱛᱩ ᱯᱚᱞᱤᱴᱤᱠᱮᱞ ᱥᱟᱭᱮᱱᱥ ᱵᱮᱱ ᱦᱟᱛᱟᱣ ᱠᱟᱫᱟ ᱚᱱᱟ ᱦᱚᱸ ᱵᱮᱥ ᱜᱮᱭᱟ ᱟᱨ ᱯᱷᱤᱞᱳᱹ ᱡᱩᱯᱤ ᱦᱚᱸ ᱢᱤᱫᱴᱟᱝ ᱵᱷᱟᱹᱜᱤ ᱠᱟᱱ ᱜᱮᱭᱟ
ᱩᱸᱸ ᱟᱫᱚ ᱯᱷᱤᱞᱳᱥᱚᱯᱷᱤ ᱫᱚ ᱚᱱᱟᱛᱮ ᱯᱟᱲᱦᱟᱣ ᱞᱮᱠᱷᱟᱱ ᱫᱚ ᱪᱮᱫ ᱵᱮᱥᱴᱚᱜᱼᱟ
ᱚ ᱯᱷᱤᱞᱳᱡᱚᱯᱤ
ᱯᱷᱤᱞᱳᱡᱚᱵᱤ ᱛᱮᱵᱮᱱ ᱚᱱᱟᱨᱥ ᱫᱟ ᱦᱮᱸ ᱚᱱᱟᱨᱥ ᱠᱷᱮᱛᱨᱮ ᱫᱚ ᱟᱵᱮᱱ ᱟᱵᱮᱱ ᱪᱤᱜ ᱦᱩᱭ ᱥᱟᱱᱟᱭᱮ ᱭᱮᱜ ᱵᱮᱱᱟ ᱵᱷᱟᱜᱤ ᱛᱚ ᱵᱷᱟᱜᱤ ᱜᱮᱭᱟ ᱠᱟᱨᱚᱱ ᱧᱮᱞ ᱵᱮᱱ ᱟᱹᱞᱤᱧᱟᱜ ᱦᱚᱸ ᱢᱟᱭᱱᱚᱨ ᱨᱮ ᱡᱟᱦᱟᱸ ᱛᱟᱦᱮᱸ ᱠᱟᱱᱟ ᱥᱮ ᱯᱷᱤᱞᱳᱡᱚᱯᱷᱤ ᱜᱮ ᱛᱟᱦᱮᱸᱠᱟᱱᱟ ᱟᱨ ᱢᱮᱡᱚᱨ ᱡᱟᱦᱟᱸ ᱚᱱᱟ ᱡᱤᱭᱳᱜᱨᱟᱯᱷᱤ ᱠᱟᱱᱟ ᱟᱯᱟᱛᱚᱛᱚ ᱟᱫᱚ ᱟᱨᱼᱼ ᱧᱮᱞ ᱵᱮᱱ ᱟ ᱡᱟᱦᱟᱸ ᱯᱟᱲᱦᱟᱣ ᱦᱩᱭᱩᱜ ᱠᱟᱱᱟ ᱡᱟᱦᱟᱸ ᱟᱞᱮ ᱜᱮᱞᱮ ᱯᱟᱲᱦᱟᱣ ᱠᱟᱜᱼᱟ ᱟᱸ ᱢᱟᱭᱱᱚᱨ ᱨᱮ ᱢᱟᱭᱱᱚᱨᱼᱼ ᱦᱮᱸ ᱢᱟᱭᱱᱚᱨ ᱨᱮ ᱡᱟᱦᱟᱸ ᱞᱮ ᱯᱟᱲᱦᱟᱣ ᱟᱠᱟᱫᱟ ᱚᱱᱟ ᱠᱚᱜᱮ ᱦᱟᱸᱜ ᱟᱯᱮᱭᱟᱜ ᱢᱮᱱᱟᱜ ᱛᱟᱯᱮᱭᱟ ᱱᱚᱣᱟ ᱢᱮᱡᱚᱨ ᱛᱚ ᱚᱱᱟ ᱦᱤᱥᱟᱹᱵ ᱛᱮᱫᱚ ᱟᱞᱮ ᱫᱚ ᱚᱱᱟ ᱠᱚᱫᱚᱞᱮ ᱯᱟᱲᱦᱟᱣ ᱟᱹᱜᱩᱣ ᱟᱠᱟᱫᱟ ᱦᱳᱭᱼᱼ ᱦᱚᱜᱼᱚᱭ ᱡᱮ ᱯᱷᱤᱞᱳᱡᱚᱯᱷᱤ ᱫᱚ ᱞᱟᱥᱴ ᱤᱞᱤᱵᱷᱮᱱ ᱴᱩᱭᱮᱞᱵᱷ ᱯᱟᱲᱦᱟᱣ ᱦᱩᱭ ᱠᱟᱱ ᱛᱟᱦᱮᱱᱟ ᱚᱱᱟ ᱟᱞᱟᱵᱟ ᱯᱟᱲᱦᱟᱣ ᱵᱟᱝ ᱦᱩᱭ ᱠᱟᱱ ᱛᱟᱦᱮᱱᱟ ᱵᱟᱲᱟᱭ ᱵᱟᱝ ᱛᱟᱦᱮᱸ ᱠᱟᱱᱟ ᱡᱮ ᱪᱤᱜ ᱠᱟᱱᱟ ᱛᱚ ᱱᱚᱼᱚᱭ ᱡᱮ ᱴᱩᱭᱮᱞᱵᱷ ᱨᱮ ᱡᱟᱦᱟᱸ ᱞᱮ ᱛᱟᱦᱮᱸ ᱠᱟᱱᱟ ᱛᱚ ᱚᱱᱟ ᱥᱩᱢᱩᱝ ᱨᱮ ᱡᱟᱦᱟᱸ ᱞᱩᱡᱤᱠ ᱛᱟᱦᱮᱸ ᱠᱟᱱᱟ ᱚᱱᱟ ᱞᱩᱡᱤᱠ ᱫᱚ ᱟᱹᱰᱤ ᱠᱩᱥᱤ ᱮᱸ ᱩᱱᱟᱹᱜᱴᱟ ᱢᱟᱱᱮ ᱟᱭᱚᱛᱛᱚ ᱦᱩᱭ ᱠᱟᱱ ᱛᱟᱦᱮᱸᱱᱟ ᱢᱟᱱᱮ ᱚᱱᱟ ᱫᱚᱢ ᱡᱟᱹᱯᱤᱫ ᱟᱛᱮᱢ ᱠᱚᱨᱟᱣᱟ ᱩᱱᱟᱹᱜᱴᱟᱜ ᱟᱭᱛᱛᱚ ᱦᱩᱭ ᱟᱠᱟᱱ ᱛᱟᱦᱮᱱᱟ ᱛᱚ ᱚᱱᱟᱼᱼ ᱚᱱᱟ ᱵᱷᱟᱵᱤ ᱠᱟᱛᱮᱫ ᱜᱮ ᱤᱧ ᱫᱩᱧ ᱞᱟᱹᱭᱮᱫ ᱛᱟᱦᱮᱱᱟ ᱵᱟᱝᱢᱟ ᱯᱷᱤᱞᱳᱡᱤᱯᱤᱧ ᱦᱟᱛᱟᱣᱟ ᱢᱮᱱ ᱠᱷᱟᱱᱼᱼ ᱚᱱᱠᱟ ᱫᱚ ᱵᱟᱝ ᱠᱟᱱᱟ ᱦᱩᱰᱤᱧᱼᱼ ᱠᱟᱨᱚᱱ ᱞᱩᱡᱤᱠ ᱥᱩᱢᱩᱝ ᱵᱟᱲᱟᱭ ᱞᱮᱠᱷᱟᱡ ᱫᱚ ᱵᱟᱝ ᱦᱩᱭᱩᱜᱼᱟ ᱟᱭᱢᱟ ᱠᱤᱪᱷᱩ ᱢᱮᱱᱟᱜᱼᱟ ᱯᱷᱤᱞᱳᱡᱚᱯᱤ ᱨᱮᱦᱚᱸᱼᱼ ᱡᱟᱦᱟᱸ ᱫᱚ ᱵᱟᱲᱟᱭ ᱵᱟᱝ ᱛᱟᱦᱮᱸ ᱠᱟᱱᱟ
ᱟᱪᱪᱷᱟ ᱚᱱᱟ ᱠᱷᱟᱹᱛᱤᱨ ᱛᱮ ᱦᱩᱰᱤᱧ ᱠᱷᱚᱱᱟᱜ ᱜᱮ ᱡᱟᱦᱟᱸ ᱡᱤᱭᱳᱜᱨᱟᱯᱷᱤᱼᱼ ᱧᱟᱢ ᱟᱹᱜᱩ ᱟᱠᱟᱱᱟ ᱡᱟᱦᱟᱸ ᱫᱚᱧ ᱵᱟᱲᱟᱭᱟ ᱵᱷᱟᱜᱤ ᱜᱤᱧ ᱵᱟᱲᱟᱭᱟ ᱡᱤᱭᱳᱜᱨᱟᱯᱷᱤ ᱛᱚ ᱚᱱᱟ ᱦᱚᱛᱮᱡ ᱛᱮ ᱡᱤᱭᱳᱜᱨᱟᱯᱷᱤ ᱦᱟᱛᱟᱣ ᱦᱩᱭᱱᱟ ᱯᱷᱤᱞᱳᱡᱚᱤᱯᱤ ᱫᱚ ᱯᱷᱤᱞᱳᱡᱚᱯᱤ ᱫᱚ ᱱᱚᱼᱚᱭ ᱛᱚ ᱤᱞᱵᱷᱮᱱ ᱴᱩᱭᱮᱞᱵᱷ ᱟᱨ ᱚᱱᱟ ᱥᱩᱢᱩᱝ ᱜᱮ ᱟᱨ ᱮᱴᱟᱜ ᱫᱚ ᱯᱟᱲᱦᱟᱣ ᱫᱚ ᱵᱟᱝ ᱦᱩᱭ ᱠᱟᱱ ᱛᱟᱦᱮᱱᱟ ᱥᱮᱼᱼ ᱚᱱᱟ ᱢᱤᱫᱴᱟᱱ ᱳᱭᱮᱥᱴᱟᱨᱱ ᱨᱮᱱᱟᱜ ᱢᱤᱫᱴᱟᱱ ᱦᱟᱹᱴᱤᱧ ᱠᱟᱱᱟ ᱥᱟᱶ ᱛᱮ ᱤᱱᱰᱤᱭᱟᱱ ᱦᱚᱸ ᱢᱮᱱᱟᱜ ᱜᱮᱭᱟ ᱱᱚᱜᱼᱚᱭ ᱡᱮ ᱟᱯᱮᱭᱟᱜ ᱫᱚ ᱡᱟᱦᱟᱸ ᱱᱚᱜᱼᱚᱭ ᱡᱮ ᱱᱤᱛᱚᱜ ᱯᱮᱼ ᱯᱟᱲᱦᱟᱣᱟ ᱦᱟᱜ ᱱᱤᱛᱚᱜ ᱫᱚ ᱪᱮᱫ ᱤᱱᱰᱤᱭᱟᱱ ᱨᱮᱱᱟᱜ ᱤᱭᱟᱹᱼᱼ ᱯᱷᱤᱞᱳᱡᱚᱯᱤ ᱯᱮ ᱯᱟᱲᱦᱟᱣᱟ ᱤᱱᱰᱤᱭᱟ ᱨᱮᱱᱟᱜ ᱫᱚᱨᱥᱚᱱ ᱠᱚᱯᱮ ᱯᱟᱲᱦᱟᱣᱟ ᱱᱤᱛᱚᱜ ᱫᱚ ᱦᱮᱸ ᱱᱤᱛᱳᱜ ᱫᱚ ᱟᱯᱮᱭᱟᱜ ᱯᱷᱟᱥᱴ ᱥᱮᱢᱤᱥᱴᱟᱨ ᱫᱚ ᱚᱱᱟ ᱜᱮ ᱪᱟᱞᱟᱜᱼᱟ ᱛᱚ ᱨᱮᱱᱟᱜ ᱫᱚ ᱟᱨ ᱛᱤᱱᱟ. ᱜ ᱵᱚᱸᱜᱟ ᱵᱷᱩᱛ ᱠᱩ ᱪᱤᱞᱤ ᱠᱚ ᱢᱮᱱᱟᱜ ᱠᱚᱣᱟ ᱚᱱᱟ ᱠᱚ ᱯᱟᱲᱦᱟᱣ ᱞᱟᱜᱟᱜᱼᱟ
ᱦᱮᱸ ᱢᱟᱱᱮ ᱱᱚᱣᱟ ᱛᱮᱼ ᱦᱮᱸ ᱯᱷᱤᱞᱳᱡᱚᱯᱤ ᱛᱮ ᱯᱟᱲᱟᱣ ᱞᱮᱠᱷᱟᱱ ᱢᱟᱱᱮ ᱢᱤᱫᱴᱟᱝ ᱢᱟᱭᱤᱱᱰ-ᱥᱮᱴ ᱥᱮᱨᱚᱠᱚᱢ ᱢᱟᱱᱮ ᱛᱚᱭᱨᱤᱜᱼᱟ ᱚᱱᱟ ᱟᱨ ᱼᱼ ᱚᱱᱟ‌ ᱠᱤ‌ ᱥᱟᱹᱨᱤ‌ ᱠᱟᱛᱷᱟ? ᱚᱸᱻ
ᱤᱱᱠᱟ. ᱡᱩᱫᱤ ᱯᱟᱲᱦᱟᱣ ᱞᱮᱠᱷᱟᱱ ᱫᱚ ᱢᱤᱫᱴᱟᱝ ᱟᱸ ᱢᱤᱫᱴᱟᱝᱼᱼ ᱤᱭᱟᱹ ᱠᱟᱱᱟ ᱢᱤᱫᱴᱟᱝ ᱢᱟᱭᱤᱱᱰ-ᱥᱮᱴ ᱦᱚᱸ ᱢᱤᱫᱴᱟᱝ ᱵᱮᱵᱚᱦᱟᱨᱚᱜᱼᱟ ᱢᱤᱫᱴᱟᱝ ᱞᱚᱡᱤᱠ ᱵᱮᱱᱟᱣᱚᱜᱼᱟ ᱟᱢ ᱢᱤᱫᱴᱟᱝ ᱡᱩᱠᱛᱤ ᱪᱤᱠᱟᱹ ᱠᱟᱛᱮᱢ ᱮᱢᱟ ᱟᱹᱰᱤ ᱩᱥᱟᱹᱨᱟᱢ ᱵᱩᱡᱷᱟᱹᱣ ᱫᱟᱲᱮ ᱟᱠᱚᱣᱟ᱾ ᱱᱚᱣᱟ ᱯᱷᱤᱞᱳᱚᱡᱤᱯᱤ ᱨᱮ ᱢᱟᱭᱤᱱᱰ-ᱥᱮᱴ ᱟᱹᱰᱤ ᱚᱱᱠᱟ ᱡᱩᱫᱤᱢ ᱵᱤᱞ ᱫᱟᱲᱮᱭᱟᱜ ᱠᱷᱟᱡ
ᱚᱸ ᱛᱟᱨᱢᱟᱱᱮ ᱱᱚᱣᱟ ᱡᱮᱦᱮᱛᱩᱼᱟ ᱯᱷᱳᱨᱥ ᱠᱚᱨᱮ ᱡᱮᱠᱳᱱᱳ ᱯᱷᱳᱨᱥ ᱤᱭᱟᱹ ᱠᱚᱨᱮ ᱦᱚᱸ ᱱᱚᱣᱟ ᱡᱮᱛᱩ ᱚᱱᱠᱟ ᱱᱚᱣᱟ ᱫᱚ ᱠᱟᱹᱢᱤ ᱜᱮᱭᱟ ᱥᱮ ᱞᱟᱹᱭ ᱢᱮ ᱱᱚᱝ, ᱚᱱᱠᱟ ᱡᱮ ᱱᱟᱭ, ᱢᱤᱫᱴᱟᱝ ᱠᱟᱛᱷᱟᱢ ᱵᱩᱡᱷᱟᱹᱣ ᱮᱭᱟ ᱛᱚ ᱦᱚᱲ ᱦᱮᱸ ᱡᱩᱠᱛᱤ ᱞᱮᱠᱟ ᱴᱟᱭᱤᱯ, ᱦᱩᱸ ᱡᱮᱵᱤᱱ ᱯᱟᱲᱟᱜ,
ᱱᱚᱜ-ᱚᱭ ᱡᱮ ᱯᱷᱤᱞᱳᱡᱚᱯᱤᱢ ᱦᱟᱛᱟᱣ ᱟᱠᱟᱫ ᱵᱮᱱ ᱟᱨ ᱱᱚᱜ-ᱚᱭ ᱢᱤᱫᱴᱟᱝ ᱡᱩᱠᱼᱼ ᱛᱤ ᱞᱮᱠᱟ ᱵᱮᱱᱟᱣ ᱯᱟᱲᱦᱟᱜ ᱠᱟᱱᱟ ᱥᱟᱶᱛᱮ ᱯᱚᱞᱤᱴᱤᱠᱮᱞ ᱥᱟᱭᱮᱱᱥ ᱫᱚ ᱢᱮᱪᱤᱝ ᱜᱮ ᱢᱮᱱᱟᱜ ᱟᱛᱚ, ᱟᱫᱚᱢ ᱵᱮᱥ ᱵᱟᱝ,
ᱦᱩᱸᱻ ᱤᱧ ᱜᱮ ᱢᱮᱱ ᱟᱫᱚ ᱚᱱᱟ ᱞᱟᱥᱴ ᱫᱚᱦᱚ ᱟᱠᱟᱫᱟ ᱢᱟᱞᱴᱤ ᱰᱤᱥᱤᱯᱞᱤᱱ ᱚᱱᱟ ᱡᱟᱦᱟᱸ ᱥᱟᱵᱡᱮᱠᱴ ᱫᱚ ᱚᱱᱟᱴ ᱟᱹᱞᱤᱧ ᱫᱚ ᱵᱟᱹᱞᱤᱧ ᱠᱩᱥᱤᱭᱟᱜᱼᱟ ᱠᱟᱨᱚᱱ ᱟᱹᱰᱤ ᱡᱟᱹᱥᱛᱤ ᱜᱟᱱ ᱚᱱᱟ ᱫᱚᱧ ᱵᱟᱲᱟᱭ ᱠᱟᱫᱟ ᱡᱮ ᱚᱱᱠᱟ ᱯᱟᱲᱦᱟᱜ ᱚᱞᱚᱜ ᱦᱩᱭᱩᱜᱼᱟ᱾
ᱦᱮᱸ ᱦᱮᱸ ᱦᱮᱸ᱾ ᱟᱫᱚ ᱚᱱᱟ ᱫᱚ ᱵᱟᱝᱞᱟ ᱠᱟᱱᱟ ᱵᱟᱝ?
ᱦᱮᱸ᱾
ᱟᱪᱪᱷᱟ ᱦᱮᱸ ᱟᱫᱚ ᱵᱟᱝᱞᱟ ᱛᱚ ᱚᱱᱟ ᱮᱴᱟᱜ ᱮᱴᱟᱜ ᱦᱟᱹᱱᱤ ᱪᱤᱜ ᱚᱠᱚᱭ ᱚᱞ ᱟᱠᱟᱜᱼᱟᱭ ᱚᱱᱟ ᱠᱚ ᱚᱞ ᱯᱟᱲᱦᱟᱣ ᱞᱟᱜᱟᱜᱼᱟ᱾
ᱚ ᱟᱪᱪᱷᱟ᱾
ᱵᱟᱝᱞᱟ ᱥᱩᱢᱩᱝ ᱫᱚ ᱟᱹᱞᱤᱧ ᱫᱚ ᱵᱟᱹᱞᱤᱧ ᱵᱟᱲᱟᱭᱟ ᱚᱱᱟ ᱠᱚ ᱱᱤᱭᱮ ᱫᱚ᱾
ᱟᱪᱪᱷᱟ ᱟᱹᱞᱤᱧ ᱡᱩᱫᱤ ᱱᱤᱛᱚᱜ ᱞᱤᱧ ᱢᱟᱱᱮ ᱦᱮᱸ ᱱᱤᱛᱚᱜ ᱜᱟᱱᱚᱜ ᱛᱟᱹᱞᱤᱧᱟ? ᱟ ᱚᱱᱟ ᱡᱮ ᱢᱟᱞᱴᱤ ᱰᱤᱥᱤᱯᱞᱤᱱ ᱡᱟᱦᱟᱸ ᱥᱟᱵᱡᱮᱠᱴ ᱚᱱᱟ ᱡᱮᱢᱚᱱ ᱵᱤᱱ ᱫᱚᱦᱚ ᱠᱟᱫᱟ ᱵᱟᱝᱜᱚᱞᱤ ᱚᱱᱟᱞᱮ ᱡᱩᱫᱤ ᱪᱮᱧᱡ ᱠᱟᱛᱮᱫ ᱪᱮᱜ ᱥᱟᱵᱡᱮᱴ ᱫᱚᱦᱚ ᱞᱮᱠᱷᱟᱱ ᱤᱧᱟᱹᱜ ᱵᱮᱥᱴᱚᱜᱼᱟ? ᱞᱮᱵᱮᱱ